ᱦᱮᱸ ᱱᱟᱯᱟᱭ ᱵᱟᱲᱟ ᱜᱤ
ᱱᱟᱯᱟᱹᱭ ᱜᱮ
ᱚ ᱤᱧᱟᱹᱜ ᱨᱚᱲ ᱠᱤ ᱢᱚᱸᱡᱽ ᱜᱮᱢ ᱟᱸᱡᱚᱢ ᱫᱟ
ᱦᱮᱸ ᱟᱸᱡᱚᱢᱚᱜ ᱠᱟᱱᱟ
ᱦᱚᱸ ᱟᱪᱪᱷᱟ ᱟᱪᱪᱷᱟ ᱛᱟᱦᱚᱞᱮ ᱫᱟᱠᱟ ᱫᱟᱜ ᱢᱟᱹᱰᱤ ᱠᱚ ᱦᱩᱭ ᱵᱟᱲᱟᱭ ᱱᱟ
ᱦᱮᱸ ᱦᱩᱭ ᱱᱟ
ᱦᱩ ᱦᱩᱸ ᱛᱟᱨᱯᱚᱨᱮ ᱟᱫᱚ ᱪᱮᱫ ᱯᱮ ᱠᱟᱹᱢᱤ ᱵᱟᱲᱟᱭ ᱫᱟ
ᱪᱤᱜ ᱜᱮ ᱵᱟᱝ ᱟᱫᱚ ᱦᱟᱯᱮ ᱨᱚᱦᱚᱭ ᱠᱟᱹᱢᱤ ᱠᱚᱫᱚ ᱟᱹᱣᱨᱤ ᱦᱩᱭᱩᱜᱼᱟ ᱫᱟᱜ ᱜᱮᱛᱚ ᱵᱟᱭ ᱫᱟᱜ ᱮᱜᱼᱟ ᱟᱫᱚ ᱡᱩᱫᱤ ᱞᱮ ᱨᱚᱦᱚᱭᱟ ᱟᱨᱠᱤ
ᱦᱚᱸ ᱦᱚᱸ ᱦᱚᱸ ᱢᱟᱱᱮ ᱟᱞᱮ ᱥᱮᱜ ᱦᱚᱸ ᱢᱟᱱᱮ ᱦᱚᱸᱜᱼᱚᱭ ᱮᱨ ᱟᱯᱷᱚᱨ ᱠᱚᱫᱚ ᱦᱩᱭ ᱵᱟᱲᱟᱭᱱᱟ ᱟᱯᱮᱥᱮ ᱵᱟᱝ
ᱦᱚᱸ ᱮᱨ ᱟᱯᱷᱚᱨ ᱠᱚ ᱫᱚ ᱦᱩᱭ ᱮᱱᱟ ᱪᱮᱫ ᱠᱟᱹᱴᱤᱡ ᱥᱟᱹᱰᱤ ᱠᱟᱱᱟ ᱡᱟᱦᱟᱸ ᱟᱵᱤᱱ ᱡᱟᱦᱟᱸ ᱪᱤᱠᱟᱹ ᱮᱫ ᱛᱮ
ᱟᱨ ᱟᱞᱚᱵᱤᱱ ᱢᱮᱱᱟ ᱦᱳᱣᱟᱴᱥᱟᱯ ᱨᱮᱠᱚ ᱠᱚᱞ ᱫᱟ ᱛᱷᱚ ᱟᱫᱚᱢ ᱠᱚ
ᱪᱤᱜ ᱫᱚᱢᱮ ᱥᱟᱺᱰᱤ ᱠᱟᱱᱟ ᱥᱮ ᱨᱮ ᱟᱣᱟᱡ ᱠᱟᱹᱴᱤᱡ ᱟᱸᱡᱚᱢᱚᱜ ᱠᱟᱱᱟ
ᱯᱟᱹᱭᱞᱤᱧ ᱧᱮᱞ ᱫᱟ ᱞᱤᱧ ᱦᱟᱜ ᱱᱤᱛᱚᱜ ᱞᱟᱹᱭ ᱵᱤᱱ
ᱦᱚᱸ ᱱᱤᱛ ᱫᱚ ᱴᱷᱤᱠ ᱜᱮ ᱟᱸᱡᱚᱢᱚᱜ ᱠᱟᱱᱟ
ᱛᱟᱨᱯᱚᱨᱮ ᱫᱟᱠᱟ ᱫᱟᱜ ᱢᱟᱺᱰᱤ ᱠᱚᱫᱚ ᱟᱹᱣᱨᱤ ᱦᱩᱭᱩᱜ ᱟ ᱥᱮ ᱪᱮᱫ
ᱦᱮᱸ ᱦᱩᱭ ᱮᱱᱟ ᱢᱟᱡᱟᱱ ᱫᱚ ᱦᱩᱭ ᱠᱟᱱ ᱜᱮᱭᱟ ᱟᱨ
ᱦᱟᱸ ᱟ ᱛᱟᱨᱯᱚᱨᱮ ᱟᱹᱵᱤᱱ ᱫᱚ ᱪᱮ ᱯᱟᱲᱦᱟᱣ ᱵᱟᱲᱟᱜ ᱠᱟᱱᱟ ᱵᱮᱱ ᱥᱮ ᱮᱢᱱᱤ
ᱦᱚᱸ ᱱᱤᱛᱚᱜ ᱫᱚ ᱱᱤᱛᱚᱜ ᱫᱚ ᱯᱟᱲᱦᱟᱜ ᱠᱟᱱ ᱜᱮᱭᱟᱞᱤᱧ ᱟᱹᱞᱤᱧ ᱫᱚ
ᱜᱨᱮᱡᱩᱭᱮᱥᱚᱱ ᱠᱚᱵᱮᱱ ᱮᱢ ᱠᱮᱫᱟ
ᱟᱹᱣᱨᱤ ᱱᱚᱸᱜᱼᱚᱭ ᱠᱚᱱᱴᱤᱱᱤᱭᱩ ᱪᱟᱞᱟᱜ ᱠᱟᱱ ᱜᱮᱭᱟ
ᱟᱫᱚ ᱟᱯᱮ ᱥᱮᱫ ᱫᱚ ᱢᱟᱱᱮ ᱵᱟᱝᱞᱟ ᱢᱤᱰᱤᱭᱟᱢ ᱥᱮ ᱥᱟᱱᱛᱟᱞ ᱢᱤᱰᱤᱭᱟᱢ ᱜᱮ?
ᱦᱳ ᱥᱟᱱᱛᱟᱞᱤ ᱢᱤᱰᱤᱭᱟᱢ ᱜᱮ ᱦᱳᱭ ᱟᱨ ᱵᱟᱠᱷᱟᱡ ᱱᱮᱛᱟᱨ ᱢᱟ ᱟᱨ ᱱᱮᱛᱟᱨ ᱢᱟ ᱱᱮᱛᱟᱨ ᱢᱟ ᱥᱟᱱᱛᱟᱞᱤ ᱢᱤᱰᱤᱭᱟᱢ ᱛᱮᱜᱮ ᱠᱚ ᱯᱟᱲᱦᱟᱜ ᱠᱟᱱᱟ ᱟᱹᱰᱤ ᱜᱟᱱ ᱟᱨ ᱵᱟᱝᱠᱷᱟᱱ ᱫᱚ ᱵᱟᱠᱚ ᱯᱟᱲᱦᱟᱜ ᱠᱟᱱᱟ ᱥᱮ
ᱦᱮᱸ ᱢᱟᱱᱮ ᱟᱞᱮᱥᱮᱫ ᱫᱚ ᱦᱮᱸ ᱦᱮᱸ ᱟᱞᱮᱥᱮᱫ ᱫᱚ ᱟᱹᱣᱨᱤ ᱩᱪᱟᱹᱨᱚᱜᱼᱟ ᱢᱟᱱᱮ ᱡᱟᱦᱟᱸᱭ ᱜᱤ ᱦᱚᱯᱚᱱ ᱵᱟ ᱛᱟᱠᱚ ᱠᱩ ᱪᱤᱜ ᱵᱟᱲᱟᱣ ᱠᱟᱜ ᱩᱱᱠᱩ ᱠᱩ ᱪᱤᱜ ᱟᱠᱩ ᱠᱟᱱᱟ ᱜᱤᱫᱽᱨᱟᱹ ᱠᱩ
ᱟᱪᱷᱟ ᱟᱪᱷᱟ
ᱦᱚᱸ ᱦᱟ
ᱵᱟᱝ ᱱᱚᱛᱮ ᱫᱚ ᱟᱹᱞᱤᱧ ᱫᱚ ᱯᱷᱳᱨ ᱯᱚᱨᱡᱚᱱᱛᱚ ᱫᱚ ᱵᱟᱝᱞᱟ ᱛᱮᱞᱤᱧ ᱯᱟᱲᱦᱟᱣ ᱟᱠᱟᱱ ᱛᱟᱦᱮᱸ ᱠᱷᱟᱱ ᱯᱷᱟᱭᱤᱵᱽ ᱚᱱᱟ ᱦᱚᱸ ᱮ ᱜᱨᱮᱡᱩᱭᱮᱴ ᱞᱤᱧ ᱠᱚᱨᱟᱣᱫᱟ ᱟᱹᱞᱤᱧ ᱫᱚ ᱵᱟ ᱥᱟᱱᱛᱟᱞᱤ ᱢᱤᱰᱤᱭᱟᱢ
ᱟᱹᱰᱤ ᱱᱟᱯᱟᱭ ᱯᱨᱚᱛᱷᱚᱢ ᱟᱹᱞᱤᱧ ᱞᱤᱧ ᱨᱚᱼᱟᱼᱟᱢᱼᱢᱟᱱᱮ ᱟᱭᱢᱟ ᱦᱚᱲ ᱥᱚᱛᱮ ᱞᱤᱧ ᱜᱟᱨ ᱠᱟᱱᱟ ᱛᱷᱚ ᱟᱵᱮᱱ ᱦᱚᱸ ᱵᱮᱱ ᱜᱟᱨᱢᱟᱨᱟᱜ ᱠᱟᱱᱟ ᱥᱮ ᱪᱮᱜ ᱟᱵᱮᱱᱜᱮ ᱯᱨᱚᱛᱷᱚᱢ ᱞᱤᱧ ᱟᱸᱡᱚᱢ ᱠᱮᱫ ᱵᱮᱱᱟ ᱡᱮ ᱥᱟᱱᱛᱟᱞᱤ ᱢᱤᱰᱤᱭᱟᱢ ᱛᱮ ᱜᱨᱮᱡ ᱡᱮᱱᱤᱥ ᱥᱮᱱᱞᱤᱧ ᱠᱚᱢᱯᱞᱤᱴ ᱫᱟ
ᱦᱮᱸ ᱦᱮᱸ ᱥᱟᱱᱛᱟᱞᱤ ᱢᱤᱰᱤᱭᱟᱱ ᱛᱮᱜᱮ ᱟᱹᱞᱤᱧᱟᱜ ᱫᱚ ᱯᱷᱤᱞᱳᱡᱚᱯᱷᱤ ᱚᱱᱟᱨᱥ ᱮᱫᱟ ᱟᱨ ᱯᱷᱟᱭᱤᱵᱽ ᱠᱷᱚᱱᱟᱜ ᱜᱮᱞᱤᱧ ᱯᱟᱲᱦᱟᱣ ᱦᱤᱡᱩᱜ ᱠᱟᱱᱟ ᱥᱟᱱᱛᱟᱞᱤ ᱛᱮ
ᱟᱪᱷᱟ ᱟᱹᱰᱤ ᱱᱟᱯᱟᱭ ᱞᱟᱦᱟᱥᱮᱱ ᱛᱟᱦᱚᱞᱮ ᱟᱵᱚᱨᱮᱱ ᱥᱟᱱᱛᱟᱞᱤ ᱴᱤᱪᱟᱨ ᱮᱢ ᱦᱩᱭᱩᱜᱼᱟ
ᱦᱮᱸ ᱪᱮᱥᱴᱟ ᱦᱩᱭᱩᱜ ᱠᱟᱱ ᱜᱮᱭᱟ ᱵᱟᱠᱟᱱ ᱱᱤᱛᱚᱜ ᱢᱟ ᱯᱟᱲᱦᱟᱜ ᱠᱟᱱᱟ ᱟᱹᱰᱤ ᱮᱸᱴᱠᱮᱴᱚᱲᱮ ᱢᱮᱱᱟᱜᱼᱟ ᱦᱩᱭᱩᱜ ᱠᱟᱱᱟ ᱦᱮᱸᱥᱮ ᱢᱟᱱᱮ ᱥᱟᱱᱛᱟᱞᱤ ᱢᱤᱰᱤᱭᱟᱢ ᱛᱮ ᱜᱚᱢᱠᱮ ᱠᱚ ᱵᱟᱹᱱᱩᱜ ᱠᱚᱣᱟ ᱢᱟᱪᱮᱫ ᱠᱚ ᱢᱟ ᱵᱟᱹᱱᱩᱜ ᱠᱚ ᱠᱚ ᱦᱳ ᱟᱹᱰᱤ ᱢᱟᱱᱮ ᱟᱹᱰᱤ ᱠᱚᱥᱴᱚ ᱠᱟᱛᱮ ᱯᱟᱲᱦᱟᱣ ᱦᱩᱭᱩᱜ ᱠᱟᱱᱟ ᱟᱵᱚ ᱢᱟ ᱵᱚᱱ ᱵᱟᱲᱟᱭᱟ ᱡᱮ ᱯᱳᱭᱞᱳ ᱵᱟᱝ ᱠᱚᱥᱴᱚ ᱦᱩᱭ ᱞᱮᱱᱠᱷᱟᱱᱡ ᱢᱟᱱᱮ ᱟᱞᱮ ᱠᱚᱥᱴᱚ ᱠᱟᱛᱮᱫ ᱞᱮ ᱯᱟᱲᱦᱟᱜ ᱠᱟᱱᱟ ᱡᱟᱦᱟᱸ ᱛᱤᱥ ᱡᱩᱫᱤ ᱟᱞᱮ ᱦᱚᱸ ᱫᱟᱣ ᱞᱮ ᱧᱟᱢᱟ ᱯᱟᱲᱦᱟᱣ ᱨᱮᱱᱟᱜ ᱦᱮᱸ ᱥᱮ ᱜᱤᱫᱽᱟᱹᱨᱟᱹ ᱯᱟᱲᱦᱟᱣ ᱠᱚᱣᱟ
ᱦᱮᱸ
ᱦᱳᱭ ᱵᱟᱝᱞᱟ ᱢᱤᱰᱤᱭᱟᱢ ᱛᱮᱢᱟ ᱟᱹᱰᱤ ᱜᱟᱱ ᱜᱮ ᱢᱮᱱᱟᱜ ᱠᱚᱛᱟᱵᱚᱱᱟ ᱢᱮᱱᱠᱷᱟᱱ ᱥᱟᱱᱛᱟᱞᱤ ᱢᱤᱰᱤᱭᱟᱢ ᱛᱮ ᱡᱚᱛᱚ ᱟᱹᱣᱨᱤ ᱪᱟᱹᱞᱩᱜᱼᱟ ᱡᱷᱚᱛᱚ ᱥᱟᱵᱡᱮᱠᱴ ᱮ ᱟᱹᱣᱨᱤ ᱪᱟᱹᱞᱩᱜᱼᱟ ᱡᱷᱚᱛᱚ ᱟᱹᱛᱩ ᱟᱹᱛᱩ ᱡᱮᱢᱚᱱ ᱵᱟᱝᱞᱟ ᱨᱮ ᱤᱥᱠᱩᱞ ᱢᱮᱱᱟᱜᱼᱟ ᱯᱟᱨᱟᱭᱢᱟᱨᱤ ᱤᱥᱠᱩᱞ ᱟᱵᱚ ᱫᱚ ᱚᱱᱠᱟ ᱟᱹᱣᱨᱤ ᱪᱟᱹᱞᱩᱜ ᱛᱟᱵᱚᱱᱟ ᱥᱮ
ᱦᱮᱸ ᱦᱮᱸ ᱦᱮᱸ
ᱠᱤᱱᱛᱩ ᱞᱟᱦᱟᱛᱮ ᱠᱷᱚᱱᱟᱜ ᱫᱚ ᱟᱭᱢᱟ ᱰᱷᱮᱨ ᱜᱮ ᱢᱟᱱᱮ ᱯᱟᱲᱦᱟᱜ ᱠᱟᱱᱟ ᱠᱚ ᱥᱮ ᱪᱟᱹᱞᱩ ᱟᱠᱟᱱ ᱜᱮᱭᱟ ᱱᱤᱛᱚᱜᱜ ᱫᱚ ᱞᱟᱦᱟᱛᱮ ᱠᱷᱚᱱᱟᱜ ᱫᱚ ᱞᱟᱦᱟᱛᱮᱢᱟ ᱵᱟᱝᱜᱮ ᱛᱟᱦᱮᱸ ᱠᱟᱱᱟ ᱱᱮᱛᱟᱨ ᱢᱟ ᱟᱹᱰᱤᱴᱟᱜ ᱜᱮ ᱞᱟᱦᱟ ᱦᱮᱡ ᱠᱟᱱ ᱛᱟᱵᱚᱱᱟ ᱯᱟᱲᱦᱟᱜ ᱠᱟᱱ ᱜᱮᱭᱟ ᱠᱚ
ᱦᱮᱸ
ᱟᱫᱚ ᱮᱧ ᱟᱫᱚ ᱢᱟᱲᱟᱝ ᱥᱮᱫ ᱫᱚ ᱟᱫᱚ ᱠᱚᱞᱮᱡᱽ ᱨᱮ ᱟᱞᱮ ᱫᱚ ᱱᱤᱛᱚᱜ ᱫᱚ ᱢᱟᱱᱮ ᱜᱚᱝᱠᱮ ᱠᱚ ᱩᱱᱟᱹᱜ ᱜᱟᱱ ᱮᱵᱮᱞᱮᱵᱮᱞ ᱫᱚ ᱵᱟᱹᱱᱩᱜ ᱠᱚᱣᱟ ᱢᱟᱱᱮ ᱟᱹᱰᱤ ᱱᱤᱡ ᱜᱮ ᱟᱨᱠᱤ ᱯᱟᱲᱦᱟᱜ ᱦᱩᱭᱩᱜ ᱠᱟᱱᱟ ᱵᱟᱹᱱᱩᱜ ᱠᱚᱣᱟ ᱚᱱᱠᱟ ᱮᱵᱮᱞᱮᱵᱮᱞ ᱫᱚ
ᱟᱪᱷᱟ
ᱦᱳᱭ
ᱢᱟᱱᱮ ᱚᱱᱟ ᱠᱚᱨᱮ ᱦᱚᱸ ᱢᱮᱛᱷᱥ ᱥᱟᱵᱡᱮᱠᱴ ᱠᱚ ᱛᱟᱦᱮᱱ ᱛᱟᱵᱮᱱ ᱜᱮᱭᱟ ᱵᱟᱝ?
ᱦᱚᱸ ᱛᱟᱦᱮᱱ ᱜᱮᱭᱟ ᱡᱤᱭᱳᱜᱨᱟᱯᱷᱤ ᱢᱮᱱᱟᱜᱼᱟ ᱯᱷᱤᱞᱳᱡᱚᱯᱷᱤ ᱢᱮᱱᱟᱜᱼᱟ ᱯᱚᱞᱤᱴᱤᱠᱮᱞ ᱦᱤᱥᱴᱨᱤ ᱟᱨᱚ ᱮᱢᱟᱱ ᱡᱚᱛᱚ ᱥᱟᱵᱡᱮᱠᱴ ᱜᱮ ᱫᱚ ᱡᱚᱛ ᱢᱟ ᱵᱟᱹᱱᱩᱜ ᱡᱚᱛᱚ ᱫᱚ ᱵᱟᱹᱱᱩᱜ ᱟᱥᱮ ᱡᱚᱛᱚ ᱛᱮᱫᱚ ᱛᱚ ᱟᱥᱛᱮ ᱟᱥᱛᱮ ᱪᱟᱹᱞᱩᱜ ᱠᱟᱱᱟ ᱟᱨᱠᱤ ᱩᱱᱟᱹᱜ ᱜᱟᱱ ᱫᱚ ᱵᱟᱱᱩᱜ ᱪᱟᱹᱞᱩᱜ ᱠᱟᱱᱟ
ᱟᱪᱷᱟ ᱟᱪᱷᱟ ᱛᱟᱦᱞᱮ ᱟᱵᱮᱱ ᱫᱚ ᱪᱮᱫ ᱵᱮᱱ ᱞᱟᱹᱭ ᱠᱮᱫᱟ ᱯᱳᱞ ᱥᱟᱭᱮᱱᱥ ᱥᱮ ᱤᱭᱟᱹ ᱚᱱᱟᱴᱥ ᱢᱮᱱᱟᱜ ᱛᱟᱵᱮᱱᱟ? ᱯᱷᱤᱞᱳᱡᱚᱯᱷᱤ ᱟᱪᱷᱟ ᱟᱪᱷᱟ ᱯᱷᱤᱞᱳᱡᱚᱯᱷᱤ ᱟᱹᱞᱤᱧ ᱫᱚ ᱚᱱᱟ ᱵᱟᱝᱞᱟ ᱢᱤᱰᱤᱭᱟᱢ ᱛᱮᱜᱮ ᱜᱨᱮᱡᱩᱭᱮᱥᱚᱱᱤᱧ ᱠᱚᱢᱯᱞᱤᱴ ᱠᱮᱫᱟ ᱟᱹᱞᱤᱧᱟᱜ ᱚᱱᱟᱨᱥ ᱛᱟᱦᱮᱸ ᱠᱟᱱᱟ ᱯᱚᱞᱤᱴᱤᱠᱮᱞ ᱥᱟᱭᱮᱱᱥ
ᱦ ᱦ ᱦ ᱡ ᱦᱳᱭ ᱟᱫᱚ ᱱᱮᱛᱟᱨᱢᱟ ᱱᱮᱛᱟᱨ ᱵᱤᱱ ᱧᱮᱞ ᱞᱮᱠᱟᱱᱡ ᱟᱹᱰᱤ ᱜᱟᱱ ᱜᱤᱫᱽᱨᱟᱹ ᱠᱚᱜᱮ ᱯᱟᱲᱦᱟᱜ ᱢᱟ ᱵᱟᱠᱚ ᱯᱟᱲᱦᱟᱜ ᱠᱟᱱᱟ ᱠᱚ ᱦᱮᱸᱥᱮ ᱯᱟᱲᱦᱟᱜ ᱵᱟᱝᱠᱚ ᱯᱟᱲᱦᱟᱜ ᱠᱟᱱᱟ ᱟᱫᱷᱟᱱ ᱫᱤᱱ ᱨᱮᱠᱚ ᱵᱟᱹᱜᱤᱭᱮᱫᱟ ᱢᱟᱫᱽᱫᱷᱚᱢᱤᱠ ᱮᱢ ᱠᱷᱟᱱ ᱮᱢᱫᱟ ᱵᱟᱠᱷᱟ ᱵᱟᱝ ᱡᱩᱫᱤ ᱵᱮᱱ ᱢᱮᱛᱟ ᱠᱚᱣᱟ ᱡᱮ ᱤᱭᱟᱹ ᱯᱟᱲᱦᱟᱣ ᱯᱟᱲᱦᱟᱣ ᱠᱟᱛᱮᱱᱟᱜ ᱥᱤᱢ ᱞ ᱠᱚ ᱩᱱᱤ ᱢᱟ ᱚᱱᱟᱮ ᱯᱟᱲᱦᱟᱣ ᱟᱠᱟᱫ ᱩᱱᱤ ᱫᱚ ᱫ ᱛᱤᱱᱟᱹᱜ ᱢᱟᱨᱟᱝ ᱦᱚᱲᱮ ᱛᱮᱭᱟᱨ ᱟᱠᱟᱱᱟ ᱞᱚᱜ ᱢ ᱛ ᱫᱚ ᱜᱩᱡᱚ ᱱ ᱠ
ᱦᱮᱸ ᱦᱮᱸ ᱛᱤᱱᱟᱹᱜ ᱢᱟᱨᱟᱝ ᱦᱚᱲᱮ ᱛᱮᱭᱟᱨ ᱠᱟᱱᱟ ᱦᱮᱸ ᱢᱟᱱᱮ ᱟᱯᱮ ᱥᱮᱫ ᱫᱚ ᱢᱟᱱᱮ ᱥᱟᱱᱛᱟᱞ ᱢᱟᱱᱮ ᱵᱷᱟᱹᱜᱤ ᱠᱚ ᱰᱮᱵᱷᱞᱚᱯ ᱜᱮᱭᱟ ᱵᱟᱝ ᱢᱟᱱᱮ ᱩᱱᱱᱚᱛᱤ
ᱦᱮᱸ ᱦᱮᱸ
ᱢᱟᱱᱮ ᱠᱚ ᱦᱮᱞᱳ
ᱦᱮᱸ ᱪᱤᱞᱠᱟ ᱵᱤᱱ ᱞᱟᱹᱭ ᱠᱮᱫᱟ
ᱪᱮᱫ ᱢᱟᱱᱮ ᱢᱟᱱᱮ ᱟᱞᱮ ᱱᱤᱛᱚᱝ ᱠᱷᱚᱱ ᱢᱟᱱᱮ ᱥᱟᱱᱛᱟᱞ ᱟᱨᱠᱤ ᱟᱵᱚ ᱢᱟᱱᱮ ᱥᱟᱱᱛᱟᱲ ᱢᱟᱱᱮ ᱯᱟᱲᱦᱟᱣ ᱠᱷᱚᱡ ᱵᱟ ᱩᱱᱱᱚᱛᱤ ᱫᱤᱠ ᱠᱷᱚᱡ ᱢᱟᱱᱮ ᱟᱨᱛᱷᱤᱠᱱᱚᱭᱛᱤᱠ ᱫᱤᱠ ᱠᱷᱚᱡ ᱢᱟᱱᱮ ᱞᱟᱦᱟ ᱜᱮᱭᱟ ᱠᱚ
ᱚ ᱯᱟᱲᱦᱟᱜ ᱠᱟᱱ ᱜᱮᱭᱟ ᱠᱚ
ᱛᱚ ᱛᱟᱦᱞᱮ ᱟᱵᱮᱱ ᱼᱼ ᱟᱵᱮᱱ ᱢᱟᱱᱮ ᱟᱯᱮ ᱠᱚᱨᱮᱱ ᱢᱟᱱᱮ ᱚᱲᱟᱜ ᱠᱚᱨᱮᱱ ᱦᱚᱲ ᱦᱚᱸᱠᱚ ᱡᱚᱵ ᱵᱟᱲᱟᱭ ᱜᱮᱭᱟ ᱥᱚᱨᱠᱟᱨᱤ ᱜᱚᱵᱷᱢᱮᱱᱴ ᱨᱮ
ᱵᱟᱝ ᱵᱟᱝ ᱟᱹᱞᱤᱧ ᱱᱤᱛᱳᱜ ᱞᱤᱧ ᱞᱟᱹᱭ ᱞᱮᱠᱷᱟᱱ ᱫᱚ ᱠᱤᱪᱷᱩ ᱠᱤᱪᱷᱩ ᱟᱛᱳ ᱨᱮᱢᱟ ᱚᱱᱠᱟ ᱢᱮᱱᱟᱜ ᱠᱚᱣᱟ ᱯᱟᱲᱟᱜ ᱠᱟᱱᱟ ᱠᱚ ᱢᱮᱱᱠᱷᱟᱱ ᱠᱩᱲᱤ ᱜᱤᱫᱽᱨᱟᱹ ᱢᱚᱫᱽᱫᱷᱮ ᱫᱚ ᱡᱟᱹᱱᱤᱡ ᱟᱹᱞᱤᱧ ᱜᱮ ᱟᱞᱮ ᱟᱹᱛᱩ ᱨᱮᱫᱚ ᱢᱮᱱᱟᱜ ᱞᱤᱧᱟᱹ ᱡᱮ ᱟᱞᱤᱧ ᱢᱟᱱᱮ ᱚᱱᱠᱟ ᱩᱱᱟᱹᱜ ᱰᱷᱮᱨ ᱞᱤᱧ ᱯᱟᱲᱦᱟᱣᱮᱫᱼᱟ ᱢᱮᱱᱛᱮ ᱦᱮᱸᱥᱮ ᱟᱞᱮ ᱫᱚ ᱚᱱᱠᱟ ᱞᱮᱠᱟᱱ ᱯᱷᱮᱢᱮᱞᱤ ᱫᱚ ᱵᱟᱝ ᱠᱟᱱ ᱛᱟᱞᱮᱭᱟ ᱟᱹᱰᱤ ᱨᱮᱸᱜᱮᱡ ᱜᱮᱭᱟᱞᱮ ᱮᱱᱛᱮ ᱨᱮ ᱦᱳ ᱵᱟᱵᱟ ᱼᱼ ᱢᱟᱱᱮ ᱵᱟᱵᱟ ᱠᱟᱹᱢᱤ ᱠᱟᱛᱮᱜ ᱟᱨᱠᱤ ᱢᱟᱱᱮ ᱮᱢᱟᱹᱧ ᱢᱟᱱᱮ ᱮᱢᱟᱱᱤᱡ ᱜᱮᱭᱟᱭ ᱟᱨᱠᱤ ᱯᱟᱲᱦᱟᱣ ᱫᱤᱠ ᱫᱤᱭᱮᱼᱼ ᱫᱚ ᱢᱟᱱᱮ ᱟᱹᱰᱤ ᱜᱟᱱ ᱜᱮ ᱟᱹᱰᱤ ᱜᱟᱱ ᱢᱟ ᱟᱫᱚ ᱠᱟᱹᱴᱤᱡ ᱵᱟᱭ ᱠᱟᱹᱢᱤ ᱫᱟᱲᱮᱭᱟᱜ ᱜᱮᱭᱟ ᱚᱥᱩᱥᱛᱷᱚ ᱧᱚᱜ ᱜᱮᱭᱟ ᱟᱞᱮ ᱫᱚ ᱚᱱᱮ ᱨᱮᱸᱜᱮᱡ ᱼᱼ ᱜᱮᱭᱟᱞᱮ ᱟᱹᱰᱤ ᱤᱭᱟᱹ ᱚᱱᱟ ᱜᱮ ᱟᱹᱞᱤᱧ ᱦᱚᱞᱤᱧ ᱤᱭᱟᱹᱭᱫᱟ ᱢᱟᱱᱮ ᱚᱱᱠᱟᱱ ᱯᱚᱨᱤᱵᱟᱨ ᱫᱚ ᱵᱟᱝ ᱠᱟᱱᱟᱞᱮ ᱡᱟᱦᱟᱸ ᱫᱚ ᱼᱼ ᱡᱷᱚᱛᱚᱣᱟᱜ ᱜᱮ ᱢᱮᱱᱟᱜᱼᱟ ᱦᱮᱸᱥᱮ ᱵᱟᱹᱱᱩᱜ ᱠᱷᱚᱱᱟᱜ ᱜᱮ ᱱᱚᱜ ᱚᱭ ᱱᱩᱱᱟᱹᱜ ᱫᱷᱟᱹᱨᱤᱡ ᱞᱤᱧ ᱯᱟᱲᱦᱟᱣ ᱟᱠᱟᱱᱟ ᱥᱮᱞᱤᱧ ᱯᱟᱲᱦᱟᱜ ᱠᱟᱱ ᱜᱮᱭᱟ
ᱦᱚᱸ ᱟᱪᱪᱷᱟ ᱥᱟᱞᱤᱧ ᱦᱚᱸ ᱩᱱᱟᱹᱜ ᱫᱷᱟᱹᱵᱤᱡ ᱫᱚ ᱵᱟᱹᱱᱩᱜ ᱛᱟᱞᱮᱭᱟ ᱟᱞᱮ ᱦᱚᱸ ᱢᱟᱱᱮ ᱢᱚᱴᱟᱢᱩᱴᱤ ᱡᱚᱛᱚ ᱦᱚᱲ ᱛᱮᱞᱮ ᱠᱟᱹᱢᱤ ᱤᱭᱟᱹᱭᱮᱫᱟ ᱟᱞᱮ ᱦᱚᱸ ᱡᱟᱹᱥᱛᱤ ᱦᱚᱲ ᱫᱚ ᱵᱟᱹᱱᱩᱜ ᱞᱮᱭᱟ ᱟᱞᱮ ᱦᱚᱸ ᱯᱮ ᱦᱚᱲᱜᱮ ᱜᱚᱜᱚᱼᱵᱟᱵᱟ ᱟᱨ ᱤᱧ
ᱦᱮᱸ ᱦᱳᱭ ᱟᱞᱮ ᱦᱚᱸ ᱚᱱᱠᱟᱜᱮ ᱟᱫᱚ ᱤᱧ ᱫᱚ ᱢᱤᱫᱴᱮᱱ ᱜᱤᱭᱟᱹᱤᱧ ᱠᱩᱲᱤ ᱜᱤᱫᱽᱨᱟᱹ ᱛᱚ ᱛᱟᱦᱚᱞᱮ ᱟᱫᱚ ᱼᱼ ᱤᱱᱟᱹ ᱦᱚᱸ ᱠᱤᱪᱷᱩ ᱢᱟᱱᱮ ᱼᱼ ᱢᱮᱱᱟᱜ ᱛᱤᱧᱟᱹ ᱡᱮ ᱤᱧ ᱡᱟᱦᱟᱱᱟᱜ ᱤᱧ ᱡᱟᱦᱟᱸ ᱪᱤᱠᱟᱹᱭᱟ ᱦᱮᱸ ᱥᱮ ᱚᱱᱠᱟ ᱢᱟ ᱚᱱᱠᱟ ᱠᱟᱛᱮ ᱢᱟ ᱡᱚᱛᱚ ᱦᱚᱲ ᱜᱮᱠᱚ ᱯᱟᱲᱦᱟᱣ ᱟᱠᱟᱱᱟ ᱵᱟᱯᱞᱟ ᱠᱟᱱᱟ ᱠᱚ ᱪᱟᱵᱟ ᱟᱠᱟᱱᱟ ᱢᱮᱱᱠᱷᱟᱱ ᱟᱹᱞᱤᱧ ᱟᱹᱞᱤᱧ ᱪᱤᱱ ᱠᱟᱛᱮᱫ ᱞᱤᱧ ᱧᱮᱞ ᱞᱮᱫᱟ ᱡᱮ ᱵᱟᱝᱢᱟ ᱟᱞᱮ ᱫᱚ ᱟᱞᱮ ᱜᱮᱭᱟᱞᱮ ᱦᱮᱸᱥᱮ ᱛᱟᱦᱚᱞᱮ ᱡᱩᱫᱤ ᱪᱮᱥᱴᱟ ᱠᱟᱛᱮᱜ ᱢᱟ ᱧᱮᱞ ᱫᱟᱲᱮᱭᱟᱜ ᱜᱮᱭᱟᱢ ᱦᱩᱭᱩᱜ ᱜᱮᱭᱟ ᱛᱟᱨ ᱠᱳᱱᱳ ᱢᱟᱱᱮ ᱛᱚ ᱟᱨ ᱵᱟᱝ ᱠᱟᱱᱟ ᱦᱮᱸ ᱥᱮ
ᱵᱟᱯᱞᱟ ᱞᱮᱱᱠᱷᱟᱱ ᱪᱟᱵᱟᱭᱮᱱᱟ ᱛᱚᱠᱷᱚᱱ ᱥᱚᱝᱥᱟᱨ ᱨᱮᱱᱟᱜ ᱪᱟᱯ ᱛᱮᱜᱮ ᱪᱟᱵᱟᱭᱮᱱᱟ
ᱦᱳᱭ ᱦᱳᱭ ᱟᱨ ᱵᱟᱠᱷᱟᱱ ᱟᱹᱰᱤ ᱜᱟᱱ ᱠᱚ ᱞᱟᱹᱭᱟ ᱦᱚᱸ ᱢᱟᱹᱭᱩ ᱵᱟᱯᱞᱟ ᱯᱚᱨᱮ ᱯᱟᱲᱦᱟᱣ ᱦᱩᱭᱩᱜᱼᱟ ᱛᱚ ᱟᱹᱞᱤᱧᱟᱜ ᱢᱮᱱᱛᱮᱮᱫ ᱵᱟᱯᱞᱟ ᱯᱚᱨᱮ ᱫᱚ ᱠᱚᱱᱳ ᱫᱤᱱ ᱦᱚ ᱯᱟᱲᱦᱟᱣ
ᱯᱟᱲᱦᱟᱣ ᱵᱟᱝ ᱦᱩᱭᱩᱜᱼᱟ ᱦᱳ ᱦᱳ ᱛᱚᱠᱷᱚᱱ ᱟᱭᱢᱟ ᱠᱤᱪᱷᱩ ᱟᱭᱢᱟ ᱨᱚᱠᱚᱢ
ᱦᱳᱭ ᱟᱪᱪᱷᱟ ᱟᱹᱵᱤᱱ ᱧᱮᱞ ᱵᱤᱱ ᱡᱮ ᱡᱟᱦᱟᱸᱭ ᱠᱤ ᱚᱠᱚᱭ ᱜᱮ ᱩᱱᱟᱹᱜ ᱴᱟᱠᱟ ᱯᱩᱭᱥᱟᱹ ᱢᱮᱱᱟᱜ ᱛᱟᱭᱟ ᱡᱮ ᱤᱭᱟᱹ ᱩᱱᱤ ᱯᱟᱲᱦᱟᱣ ᱞᱟᱹᱜᱤᱫ ᱟᱨ ᱢᱤᱫᱴᱮᱱ ᱮᱴᱟᱜ ᱦᱚᱲ ᱨᱮᱱ ᱠᱩᱲᱤ ᱜᱤᱫᱽᱨᱟᱹ ᱟᱹᱜᱩ ᱠᱟᱛᱮ ᱚᱲᱟᱜ ᱨᱮ ᱯᱟᱲᱦᱟᱣ ᱮᱭᱟᱭ ᱞᱟᱹᱭ ᱢᱮᱥᱮ ᱢᱟ
ᱦᱳᱭ ᱚᱱᱟ ᱢᱟ ᱠᱟᱛᱷᱟ ᱚᱱᱟ ᱫᱚ ᱟᱹᱰᱤ ᱜᱩᱱᱟᱹᱱ ᱠᱟᱛᱮ ᱜᱤ ᱠᱟᱛᱷᱟ ᱵᱮᱱ ᱨᱚᱲ ᱠᱮᱫᱟ ᱠᱤᱱᱛᱩ ᱱᱤᱭᱟᱹ ᱫᱚ ᱼᱼ
ᱦᱳᱭ ᱚᱱᱟᱜᱮ ᱦᱮᱸ ᱩᱱᱠᱩ
ᱠᱷᱟᱹᱞᱤ ᱢᱮᱱᱟᱠᱚ ᱡᱟᱦᱟᱸ ᱠᱷᱟᱹᱞᱤ ᱵᱟᱯᱞᱟ ᱦᱩᱭ ᱵᱟᱲᱟ ᱠᱟᱛᱮ ᱚᱱᱟ ᱠᱚᱫᱚ ᱪᱟᱵᱟᱭᱮᱱᱟ ᱚᱱᱟ ᱠᱚᱫᱚ᱾
ᱦᱳᱭ ᱪᱟᱵᱟᱜ-ᱟ ᱟᱨ ᱢᱟᱱᱮ ᱩᱱᱤ ᱫᱚ ᱢᱤᱫᱴᱮᱱ ᱚᱲᱟᱜ ᱨᱮ ᱠᱟᱹᱢᱤ ᱦᱚᱲ ᱥᱮ ᱢᱤᱫᱴᱮᱱ ᱵᱟᱹᱦᱩ ᱠᱩᱲᱤ ᱫᱚᱨᱠᱟᱨᱚᱜ ᱠᱟᱱ ᱩᱱᱤ ᱢᱟ ᱯᱚᱭᱥᱟ ᱠᱷᱚᱨᱚᱪᱟᱱ ᱦᱚᱲ ᱫᱚ ᱵᱟᱝ ᱦᱮᱸᱥᱮ
ᱛᱟᱦᱞᱮ ᱱᱮᱛᱟᱨ ᱫᱚ ᱦᱳᱭ ᱟᱨ ᱟᱭᱳ ᱵᱟᱵᱟ ᱫᱚ ᱡᱟᱦᱟᱸ ᱞᱮᱠᱟ ᱜᱮ ᱥᱮ ᱡᱟᱦᱟᱸ ᱞᱮᱠᱟ ᱜᱮ ᱢᱟᱱᱮ ᱡᱟᱦᱟᱸ ᱞᱮᱠᱟ ᱠᱟᱛᱮᱫ ᱜᱮ ᱠᱤᱱ ᱟᱭᱳ ᱵᱟᱵᱟ ᱫᱚ ᱜᱤᱫᱽᱨᱟᱹ ᱠᱚᱱᱚ ᱫᱤᱱᱳ ᱢᱟᱱᱮ ᱟᱹᱠᱤᱱ ᱵᱟᱹᱠᱤᱱ ᱡᱚᱢ ᱨᱮᱦᱚᱸ ᱜᱤᱫᱽᱨᱟᱹ ᱫᱚᱠᱤᱱ ᱡᱚᱢ ᱪᱚᱭ ᱜᱮᱭᱟ ᱚᱱᱠᱟ ᱞᱮᱠᱟ ᱜᱮ ᱟᱹᱠᱤᱱ ᱵᱟᱹᱠᱤᱱ ᱦᱚᱨᱚᱜ ᱵᱟᱸᱫᱮᱜ ᱠᱟᱱ ᱨᱮᱦᱚᱸ ᱤᱧ ᱫᱚ ᱡᱟᱦᱟᱸ ᱜᱮ ᱫᱚᱨᱠᱟᱨ ᱛᱤᱧ ᱼᱼ ᱡᱟᱦᱟᱱᱟᱜ ᱜᱮ ᱤᱧ ᱢᱮᱱ ᱞᱮᱠᱷᱟᱡ ᱜᱮᱠᱤᱧ ᱤᱢᱟᱹᱧ ᱠᱟᱱᱟ ᱦᱮᱸᱥᱮ
ᱦᱚᱸ ᱛᱚ ᱛᱟᱦᱚᱞᱮ ᱜᱚᱵᱷᱢᱮᱱᱴ ᱨᱮᱱᱟᱜ ᱡᱚᱵ ᱠᱚᱨᱮᱱᱟᱜ ᱟᱨᱠᱤ ᱮᱠᱡᱟᱢ ᱵᱟᱵᱮᱱ ᱮᱢ ᱵᱟᱲᱟᱟᱣ ᱠᱟᱫᱟ?
ᱦᱩᱸ ᱵᱟᱝ ᱜᱮ ᱟᱹᱣᱨᱤ ᱞᱤᱧ ᱮᱢᱟ ᱟᱞᱤᱧ ᱟᱜ ᱟᱹᱞᱤᱧ ᱟᱜ ᱮᱠᱡᱟᱢ ᱢᱟ ᱞᱤᱧ ᱠᱚᱨᱟᱣᱟ ᱤᱧ ᱠᱚᱨᱟᱣᱟ
ᱛᱟᱨᱯᱚᱨᱮ ᱢᱟᱱᱮ ᱛᱟᱨ ᱞᱟᱦᱟ ᱨᱮ ᱢᱤᱫ ᱵᱟᱨᱭᱟ ᱮᱡᱟᱢ ᱵᱮᱱ ᱮᱢ ᱫᱟᱲᱮ ᱠᱮᱭᱟ ᱡᱮᱴᱟᱜ ᱵᱟᱝ ᱢᱟᱱᱮ ᱱᱚᱞᱮᱡ ᱠᱷᱟᱹᱛᱤᱨ ᱟᱨᱠᱤ
ᱛᱚ ᱵᱟᱝ ᱮᱢ ᱦᱩᱭ ᱟᱠᱟᱱᱟ ᱯᱷᱤᱞᱟᱯ ᱠᱚ ᱵᱟᱝ ᱦᱩᱭ ᱠᱟᱱᱟ ᱚᱱᱠᱟᱱᱟᱜ
ᱯᱷᱤᱞᱟᱯ ᱵᱤᱱ ᱚᱱᱞᱟᱭᱤᱱ ᱨᱮ ᱟᱨ ᱢᱟᱱᱮ ᱢᱟᱱᱮ ᱮᱢ ᱵᱤᱱ ᱟᱨᱠᱤ ᱱᱤᱛ ᱠᱷᱚᱡ ᱜᱮ ᱢᱟᱱᱮ ᱮᱢ ᱞᱮᱠᱷᱟᱱ ᱠᱤᱪᱷᱩᱴᱟ ᱱᱚᱞᱮᱡ ᱦᱤᱡᱩᱜ ᱛᱟᱵᱤᱱᱟ ᱢᱤᱫ ᱫᱷᱟᱣ ᱨᱮᱛᱚ ᱟᱨ ᱵᱟᱝ ᱦᱩᱭᱩᱜ ᱟᱥᱮ ᱵᱟᱝ ᱵᱟᱝ ᱦᱩᱭᱩᱜᱼᱟ ᱵᱟᱨᱭᱟ ᱯᱮᱭᱟ ᱫᱚ ᱮᱴᱮᱢᱯᱴ ᱦᱩᱭᱩᱜ ᱜᱮᱭᱟ
ᱦᱮᱸ ᱦᱮᱸ ᱦᱮᱸ ᱢᱚᱱᱮ ᱟᱞᱤᱧ ᱫᱚ ᱪᱮ ᱡᱚᱛᱚ ᱥᱮ ᱜᱮ ᱢᱟᱱᱮ ᱤᱭᱟᱹ ᱢᱮᱱᱟ ᱪᱮᱫ ᱠᱚ ᱞᱟᱹᱭᱟᱠᱚ ᱡᱟᱦᱟᱸ ᱫᱚ ᱢᱟᱱᱮ ᱚᱲᱟᱜ ᱦᱚᱸ ᱪᱟᱥᱵᱟᱥ ᱦᱚᱸ ᱦᱩᱭᱩᱜᱼᱟ ᱟᱫᱚ ᱯᱟᱲᱦᱟᱣ ᱯᱟᱲᱦᱟᱣ ᱛᱮᱦᱚᱸ ᱪᱟᱥᱵᱟᱥ ᱚᱸᱰᱮ ᱜᱮᱞᱤᱧ ᱪᱟᱞᱟᱜ ᱜᱮᱭᱟ ᱢᱟ ᱢᱟ ᱵᱟᱭ ᱵᱟᱭ ᱫᱟᱲᱮᱭᱟᱜᱼᱟ ᱵᱟᱵᱟ ᱦᱚᱸ ᱠᱟᱹᱢᱤ ᱪᱷᱩᱴᱤ ᱠᱟᱛᱮ ᱦᱤᱡᱩᱜ ᱜᱮᱭᱟ ᱟᱹᱞᱤᱧ ᱦᱚᱸ ᱪᱟᱥᱵᱟᱥ ᱦᱚᱴᱚ ᱠᱟᱜ ᱞᱤᱧ ᱡᱚᱛᱚ ᱠᱤᱪᱷᱩ ᱨᱚᱦᱚᱭ ᱦᱚᱴᱚᱟᱜᱼᱟᱤᱧ ᱟᱨ ᱞᱤᱧ ᱦᱤᱡᱩᱜᱼᱟ ᱟᱨᱚ ᱡᱟᱦᱟᱱᱟᱜ ᱫᱚᱨᱠᱟᱨ ᱨᱮ ᱞᱤᱧ ᱪᱟᱜᱼᱟ ᱢᱟᱱᱮ ᱚᱱᱠᱟᱮ ᱞᱮᱠᱟ᱾
ᱚ ᱛᱟᱦᱚᱞᱮ ᱦᱳᱥᱴᱮᱞ ᱨᱮ ᱢᱮᱱᱟᱜ ᱵᱤᱱᱟ ᱟᱵᱮᱱ ᱫᱚ ᱵᱟᱝ?
ᱦᱳᱭ ᱦᱳᱭ ᱦᱳᱥᱴᱮᱞ ᱨᱮᱜᱮ᱾
ᱱᱟᱯᱟᱭ ᱛᱚ ᱟᱯᱮ ᱥᱮᱫ ᱫᱚ ᱪᱮᱫ ᱵᱩᱨᱩ ᱫᱤᱥᱚᱢ ᱠᱟᱱᱟ ᱥᱮ ᱱᱤᱝᱠᱟ ᱥᱚᱢᱚᱛᱚᱞ ᱵᱷᱩᱢᱤ ᱠᱟᱱ ᱜᱮᱭᱟ᱾
ᱥᱚᱢᱚᱛᱚᱞ ᱢᱟᱱᱮ ᱪᱟᱥ ᱵᱟᱥᱟᱠᱚ ᱟᱨᱠᱤ ᱩᱱᱟᱹᱜ ᱵᱟᱝ ᱨᱮᱦᱚᱸ ᱨᱚᱦᱚᱭ ᱴᱟᱭᱤᱢ ᱛᱮ ᱦᱩᱲᱩ ᱨᱚᱦᱚᱭ ᱚᱭ ᱦᱩᱭᱩᱜᱼᱟ ᱢᱟᱱᱮ ᱢᱟᱴ ᱢᱟᱴᱷ ᱛᱟᱞᱟ ᱠᱚᱨᱮ ᱨᱚᱲᱼᱟ ᱢᱟᱴᱷᱩᱟ ᱫᱤ ᱞᱟᱹᱭ ᱫᱟᱲᱮᱭᱟᱜᱼᱟ
ᱚ ᱢᱟᱱᱮ ᱦᱩᱲᱩ ᱠᱚᱜᱮ ᱦᱩᱭᱩᱜᱼᱟ ᱵᱟᱝ ᱜᱩᱦᱩᱢ ᱛᱩᱲᱤ ᱡᱚᱱᱰᱨᱟ ᱱᱤᱭᱟᱹ ᱠᱚᱫᱚ ᱵᱟᱝ?
ᱦᱩᱭᱩᱜᱼᱟ ᱜᱩᱦᱩᱢ ᱛᱟᱨᱯᱚᱨᱮ ᱛᱩᱲᱤ ᱠᱷᱚᱥᱞᱟ
ᱦᱮᱸ ᱟᱪᱷᱟ ᱯᱷᱚᱥᱞᱟ ᱫᱚ ᱪᱮᱫ ᱠᱚ ᱢᱮᱛᱟᱜᱼᱟ ᱚᱱᱟ ᱫᱚ ᱟᱪᱷᱟ ᱱᱚᱣᱟᱜᱤᱧ ᱟᱸᱡᱚᱢ ᱫᱟ?
ᱠᱷᱚᱥᱞᱟ ᱠᱷᱚᱥᱞᱟ ᱫᱚ ᱟᱸ ᱛᱤᱞ ᱞᱮᱠᱟ ᱛᱤᱞ ᱵᱤᱱ ᱟᱸᱡᱚᱢ ᱠᱟᱜᱼᱟ ᱥᱮ?
ᱦᱮᱸ ᱦᱮᱸ ᱛᱤᱞ ᱛᱤᱞ ᱞᱤᱧ ᱟᱸᱚᱢ ᱠᱟᱜ ᱜᱮᱭᱟᱞᱤᱧ ᱦᱮᱸ᱾
ᱛᱤᱞ ᱛᱤᱞ ᱞᱮᱠᱟᱱᱟᱜ ᱜᱮ ᱚᱱᱟ ᱫᱚ ᱠᱟᱱᱟ ᱠᱷᱚᱥᱞᱟ ᱢᱮᱱᱠᱷᱟᱱ ᱛᱤᱞ ᱫᱚ ᱵᱟᱝ ᱠᱟᱱᱟ ᱚᱱᱟ ᱫᱚ᱾ ᱠᱷᱚᱥᱞᱟ ᱠᱚ ᱢᱮᱛᱟᱜᱼᱟ ᱚᱱᱟ ᱦᱚᱸ ᱦᱳᱭ ᱚᱱᱟ ᱦᱚᱸᱠᱚ ᱥᱩᱱᱩᱢ ᱜᱮᱭᱟ ᱚᱱᱠᱟᱱᱟᱜ ᱜᱮ ᱚᱱᱠᱟᱜ ᱜᱮ ᱧᱮᱞᱚᱜᱼᱟ ᱥᱟᱱᱟᱢ ᱡᱷᱚᱛᱚ ᱠᱤᱪᱷᱩ ᱜᱮ ᱢᱮᱱᱠᱷᱟᱱ ᱚᱱᱟ ᱫᱚ ᱠᱟᱹᱴᱤᱡ
ᱟᱨ ᱴᱤᱥᱤ ᱴᱤᱥᱤ ᱪᱮᱫ ᱠᱚ ᱢᱮᱛᱟᱜ ᱟᱨᱦᱚᱸ? ᱵᱟᱝ ᱫᱚ ᱪᱮᱫ ᱠᱚ ᱢᱮᱛᱟᱜᱼᱟ
ᱵᱟᱝ ᱵᱟᱝ ᱚᱱᱟ ᱫᱚ ᱟᱞᱮ ᱥᱮᱫ ᱫᱚ ᱵᱟᱝᱠᱚ ᱪᱟᱥ ᱜᱮᱭᱟ ᱡᱟᱹᱱᱤᱡ ᱠᱷᱟᱡ ᱵᱟᱹᱞᱤᱧ ᱟᱸᱡᱚᱢ ᱟᱹᱞᱤᱧ ᱦᱚᱸ ᱱᱟᱣᱟ
ᱦᱮᱸ ᱦᱮᱸ ᱢᱟᱱᱮ ᱟᱞᱮ ᱥᱮᱱᱟᱜ ᱵᱷᱟᱥᱟ ᱟᱯᱮ ᱥᱮᱱᱟᱜ ᱵᱷᱟᱥᱟ ᱛᱷᱚᱲᱟ ᱠᱟᱹᱴᱤᱡ ᱯᱷᱟᱨᱟᱠ ᱢᱮᱱᱟᱜᱼᱟ ᱦᱮ ᱦᱳ ᱦᱮ ᱟᱞᱮ ᱱᱤᱛᱚᱜ ᱫᱚ ᱫᱚᱠᱠᱷᱤᱱ ᱫᱤᱱᱟᱡᱽᱯᱩᱨ ᱥᱚ ᱵᱟᱝᱜᱟᱞ ᱫᱤᱥᱚᱢ
ᱦᱚ ᱟᱞᱮ ᱢᱟ ᱵᱟᱹᱠᱩᱲᱟ ᱰᱤᱥᱴᱤᱠ
ᱵᱟᱸᱠᱩᱲᱟ ᱟᱹᱰᱤ ᱱᱟᱯᱟᱭ ᱵᱟᱸᱠᱩᱲᱟ ᱨᱮᱱ ᱦᱚᱲ ᱢᱟᱱᱮ ᱟᱹᱰᱤ ᱩᱱᱱᱚᱛᱚ ᱵᱟᱝ
ᱦᱳᱭ ᱦᱳᱭ
ᱢᱟᱱᱮ ᱟᱥᱟᱞᱤᱧ ᱫᱚᱦᱚᱭᱟ ᱟᱹᱞᱤᱧ ᱦᱟᱸᱜ ᱫᱟᱬᱟᱵᱟᱲᱟ ᱚᱱᱛᱮ ᱫᱚᱞᱤᱧ ᱪᱟᱞᱟᱜᱼᱟ ᱟᱨᱠᱤ
ᱦᱳᱭ ᱧᱮᱞ ᱤᱫᱟ ᱟᱜ ᱵᱤᱱ
ᱦᱳᱭ ᱦᱳᱭ ᱦᱳᱭ ᱢᱟᱱᱮ ᱟᱹᱰᱤ ᱱᱟᱯᱟᱭ ᱚᱱᱛᱮᱱ ᱠᱚ ᱦᱚᱲᱟᱜ ᱢᱟᱱᱮ ᱟᱯᱮ ᱵᱮᱵᱚᱦᱟᱨ ᱢᱟᱱᱮ ᱟᱹᱰᱤ ᱵᱟᱛᱨᱟᱣ ᱞᱤᱧ ᱟᱹᱭᱠᱟᱹᱣᱟ ᱟᱨᱠᱤ
ᱟᱪᱪᱷᱟ ᱟᱪᱪᱷᱟ ᱦᱮᱡ ᱵᱟᱲᱟ ᱟᱠᱟᱱ ᱜᱮᱭᱟ ᱵᱤᱱ
ᱵᱟᱝ ᱵᱟᱝ ᱵᱟᱝ ᱡᱷᱟᱲᱠᱷᱚᱸᱰ ᱞᱤᱧ ᱪᱟᱞᱟᱣ ᱵᱟᱲᱟᱣ ᱠᱟᱱᱟ ᱠᱳᱞᱠᱟᱛᱟ ᱡᱷᱟᱲᱠᱷᱚᱸᱰ ᱵᱚᱨᱫᱷᱚᱢᱟᱱ ᱤᱱᱟᱹ ᱠᱚᱨᱮ ᱢᱟᱱᱮ ᱟᱹᱞᱤᱧ ᱦᱚᱸ ᱮᱠᱡᱟᱢ ᱮᱢ ᱠᱷᱟᱹᱛᱤᱨ ᱜᱮᱞᱤᱧ ᱪᱟᱞᱟᱣ ᱠᱟᱱᱟ ᱚᱱᱟ ᱨᱮᱹᱞᱳᱭᱮ ᱨᱮᱱᱟᱜ ᱮᱠᱡᱟᱢ ᱤᱱᱟᱹ ᱠᱚᱜᱮ ᱟᱫᱚ ᱟᱹᱣᱨᱤ ᱞᱟᱜᱟᱜ ᱛᱟᱹᱞᱤᱧᱟ ᱟᱥᱟ ᱞᱤᱧ ᱫᱚᱦᱚᱭᱟ ᱡᱮᱱᱚ ᱟᱹᱰᱤ ᱩᱥᱟᱹᱨᱟ ᱜᱮ ᱟᱹᱞᱤᱧ ᱦᱚᱸ ᱡᱮᱱᱣ ᱞᱤᱧ
ᱦᱮᱸ ᱦᱮᱸ ᱦᱩᱭᱩᱜ ᱛᱟᱵᱮᱱᱟ ᱦᱮᱸ ᱦᱮᱸ ᱟᱪᱟ ᱟᱵᱚ ᱢᱟ ᱠᱚᱥᱴᱚ ᱠᱟᱛᱮ ᱠᱚ ᱚᱞᱚᱜ ᱯᱟᱲᱟᱣ ᱦᱚᱪᱚᱭᱮᱫ ᱵᱩᱱᱟ ᱥᱮ
ᱦᱳᱭ ᱦᱳᱭ ᱟᱨ ᱵᱟᱝ ᱨᱮᱦᱚᱸ ᱱᱤᱛᱚᱜᱵᱤᱱ ᱵᱟᱯᱞᱟᱜᱼᱟ ᱵᱟᱝ ᱡᱟᱦᱟᱸᱭ ᱜᱮᱠᱚ ᱠᱩᱞᱤ ᱵᱤᱱᱟ ᱡᱮ ᱠᱚᱲᱟ ᱪᱮᱫᱼ ᱮ ᱪᱮᱠᱟᱭᱮᱫᱟ ᱡᱩᱫᱤ ᱥᱚᱨᱠᱟᱨᱤ ᱜᱚᱵᱷᱢᱮᱱᱰ ᱮ ᱪᱟᱹᱠᱨᱤᱭᱮᱜ ᱠᱟᱱ ᱠᱷᱟᱡ ᱛᱟᱦᱚ ᱵᱚᱞᱮ ᱠᱚ ᱮᱢᱚᱜᱼᱟ ᱵᱟᱝ ᱠᱷᱟᱡ ᱫᱚ ᱵᱚᱞᱮ ᱵᱟᱠᱚ ᱮᱢᱚᱜᱼᱟ
ᱦᱳᱭ ᱦᱳᱭ ᱟᱨ ᱚᱱᱟ ᱦᱚᱸ ᱟᱞᱤᱝ ᱞᱮᱠᱟ ᱛᱮᱫᱚ ᱡᱮ ᱵᱟᱝᱢᱟ ᱡᱚᱛᱚ ᱦᱚᱲ ᱨᱮᱱ ᱡᱩᱫᱤ ᱦᱚᱲ ᱠᱚ ᱡᱚᱛᱚ ᱦᱚᱲ ᱜᱮᱚ ᱠᱤᱥᱟᱹᱲ ᱵᱚᱱ ᱛᱟᱦᱮᱸ ᱠᱟᱱᱟ ᱨᱮᱸᱜᱮᱡ ᱫᱚ ᱪᱮᱫᱟᱜ ᱵᱚᱱ ᱦᱩᱭ ᱦᱮᱸ ᱞᱟᱹᱭ ᱵᱤᱱ ᱥᱮ ᱢᱟ
ᱚᱱᱟ ᱢᱟ ᱴᱷᱤᱠ ᱟᱫᱚ ᱢᱟ ᱛᱟᱦᱚᱞᱮ ᱦᱚᱣᱟᱴᱥᱮᱯ ᱨᱮ ᱦᱟᱜ ᱢᱮᱥᱡᱽ ᱵᱟᱲᱟᱭ ᱵᱤᱱ ᱟᱵᱮᱱ ᱥᱟᱶᱛᱮ ᱨᱚᱲ ᱠᱟᱛᱮ ᱟᱹᱰᱤ ᱱᱟᱟᱭ ᱞᱤᱧ ᱵᱩᱡ ᱵᱩᱡᱷᱟᱹᱣ ᱠᱮᱫᱟ ᱟᱹᱰᱤ ᱟᱭᱢᱟ ᱱᱚᱞᱮᱡᱽ ᱦᱩᱭᱮᱱ ᱛᱟᱹᱞᱤᱧᱟ ᱟᱹᱞᱤᱧ ᱟᱵᱮᱱ ᱯᱨᱚᱛᱷᱚᱢ ᱞᱤᱧ ᱟᱸᱡᱚᱢᱮᱫ ᱵᱮᱱᱟ ᱡᱮ ᱥᱟᱱᱛᱟᱞᱤ ᱢᱮᱰᱤᱭᱟᱢ ᱛᱮᱵᱮᱱ ᱯᱟᱲᱦᱟᱜ ᱠᱟᱱᱟ ᱟᱨᱠᱤ
ᱦᱳᱭ ᱦᱳᱭ ᱦᱳᱭ
ᱴᱷᱤᱠ ᱜᱮᱭᱟ ᱢᱟ ᱛᱟᱦᱚᱞᱮ ᱡᱚᱦᱟᱨ ᱜᱤ
ᱦᱮᱸ ᱡᱚᱦᱟᱨ ᱜᱮ ᱢᱟ ᱴᱷᱤᱠ ᱜᱮᱭᱟ
ᱦᱮᱸ ᱦᱮᱸ ᱦᱳᱣᱟᱴᱥᱮᱯ ᱨᱮᱭᱟᱜ ᱢᱮᱥᱡᱽ ᱵᱟᱲᱟᱭ ᱵᱤᱱ
ᱦᱮᱸ ᱦᱮᱸ ᱴᱷᱤᱠ ᱜᱮᱭᱟ ᱢᱟ